ᱟᱸᱡᱚᱢᱚᱜ ᱠᱟᱱᱟ? ᱦᱳᱭ ᱡᱚᱦᱟᱨ ᱜᱤ ᱾
ᱪᱮᱫ ᱠᱚᱯᱮ ᱪᱤᱠᱟᱹ ᱵᱟᱲᱟᱭ ᱫᱟ?
ᱚᱻ ᱱᱤᱛᱳᱜ ᱫᱚ ᱟᱞᱮ ᱫᱚ ᱪᱷᱟᱸᱫᱽ ᱠᱚᱨᱮ ᱞᱮ ᱫᱩᱲᱩᱵ ᱵᱟᱲᱟᱣ ᱠᱟᱱᱟ ᱾ ᱟᱞᱮ ᱥᱮᱫ ᱫᱚ ᱛᱤᱦᱤᱧ ᱫᱚ ᱫᱟᱜ ᱵᱟᱲᱟ ᱠᱮᱫ ᱛᱮ ᱟᱫᱚ ᱼᱼ ᱱᱤᱛᱚᱜ ᱪᱷᱟᱸᱫᱽ ᱨᱮ ᱫᱮᱡ ᱠᱟᱛᱮ ᱵᱷᱟᱜᱤ ᱜᱮ ᱵᱩᱡᱷᱟᱹᱜ ᱠᱟᱱᱟ ᱾ ᱟᱨ ᱟᱯᱮ ᱫᱚ ᱪᱮᱫ ᱯᱮ ᱪᱤᱠᱟᱹᱭ ᱫᱟ?
ᱪᱮᱫ ᱦᱚᱸ ᱵᱟᱝ, ᱟᱞᱮ ᱫᱚ ᱚᱲᱟᱜ ᱨᱮᱜᱮ ᱱᱤᱛᱚᱜ ᱫᱚ ᱾ ᱟᱞᱮ ᱥᱮᱫ ᱫᱚ ᱵᱟᱭ ᱫᱟᱜ ᱠᱟᱫᱟ, ᱟᱨ ᱼᱼ
ᱟᱪᱪᱷᱟ, ᱟᱪᱪᱷᱟ ᱛᱤᱦᱤᱧ ᱫᱚ ᱟᱞᱟᱝ ᱫᱚ ᱞᱟᱝ ᱜᱚᱞᱯᱚᱭᱟ ᱱᱟᱦᱟᱜ ᱼᱼ ᱫᱟᱠᱟ ᱩᱛᱩ ᱠᱚ ᱤᱫᱤ ᱠᱟᱛᱮᱜ ᱥᱮ ᱡᱚᱢ ᱧᱩᱣᱟᱜ ᱠᱚ ᱤᱫᱤ ᱠᱟᱛᱮᱜ ᱦᱮᱸ ᱾
ᱦᱮᱸ ᱦᱮᱸ ᱾
ᱟᱪᱪᱷᱟ ᱯᱳᱭᱞᱳ ᱨᱮ ᱟᱢᱤᱧ ᱠᱩᱞᱤ, ᱦᱮᱸ ᱢᱟ ᱞᱟᱹᱭᱢᱮ ᱾ ᱯᱳᱭᱞᱳ ᱨᱮ ᱟᱢᱤᱧ ᱠᱩᱞᱤ ᱢᱮᱭᱟ, ᱟᱢ ᱫᱚ ᱚᱱᱠᱟᱱ ᱼᱼ ᱪᱮᱫ ᱠᱚ ᱵᱮᱱᱟᱣ ᱮᱢ ᱵᱟᱰᱟᱭᱟ ᱡᱟᱦᱟᱸ ᱫᱚ ᱫᱟᱠᱟ ᱩᱛᱩ ᱛᱟᱞᱟᱨᱮ ᱵᱮᱱᱟᱣ ᱜᱟᱱᱚᱜᱼᱟ?
ᱤᱧ ᱫᱚ ᱡᱚᱛᱚ ᱞᱮᱠᱟᱱ ᱜᱮ ᱤᱥᱤᱱ ᱜᱤᱧ ᱵᱟᱰᱟᱭᱟ ᱾ ᱡᱚᱛᱚ ᱞᱮᱠᱟᱱ ᱢᱟᱱᱮ ᱼᱼ ᱢᱟᱱᱮ ᱦᱮᱸ ᱡᱤᱞ ᱩᱛᱩ, ᱦᱟᱹᱠᱳ ᱩᱛᱩ, ᱟᱲᱟᱜ ᱩᱛᱩ ᱠᱚ ᱼᱼ ᱢᱟᱱᱮ ᱡᱟ ᱩᱛᱩ ᱞᱮᱠᱟᱱ ᱢᱮᱱᱟᱜ ᱠᱟᱫᱟ ᱾ ᱚᱱᱟ ᱡᱚᱛᱚᱧ ᱵᱟᱰᱟᱭ ᱜᱮᱭᱟ ᱾
ᱦᱳᱭ ᱟᱹᱰᱤ ᱱᱟᱯᱟᱭ, ᱥᱟᱱᱟᱢᱟᱜ ᱜᱤᱼᱼ ᱦᱳᱭ ᱤᱧ ᱫᱚᱻ ᱠᱤᱪᱷᱩ ᱠᱤᱪᱷᱩ ᱫᱚᱧ ᱵᱟᱰᱟᱭ ᱜᱮᱭᱟ ᱾ ᱛᱚᱵᱮ ᱥᱟᱱᱟᱢ ᱞᱮᱠᱟᱱᱟᱜ ᱼᱼ ᱵᱮᱱᱟᱣᱟᱜ ᱫᱚ ᱱᱟᱦᱟᱜ ᱵᱟᱝ ᱤᱧ ᱵᱟᱰᱟᱭᱟ ᱾ ᱡᱟᱦᱟᱸ ᱠᱚ ᱤᱧᱤᱧ ᱠᱩᱥᱤᱭᱟᱜᱼᱟ ᱚᱱᱟ ᱠᱚᱫᱚ ᱱᱟᱦᱟᱜ ᱼᱼ ᱤᱧ ᱵᱮᱱᱟᱣ ᱵᱟᱲᱟᱭᱮᱫ ᱠᱟᱱ ᱜᱮᱭᱟ ᱟᱨ ᱥᱤᱵᱤᱞ ᱫᱚ ᱥᱤᱵ- ᱵᱤᱞ ᱜᱤᱧ ᱵᱮᱱᱟᱣᱮᱫ ᱠᱟᱱ ᱜᱮᱭᱟ ᱤᱧ ᱫᱚ ᱤᱧᱛᱮ ᱡᱚᱢ ᱠᱚᱛᱮᱜ ᱫᱚ ᱥᱤᱵᱤᱞᱤᱧ ᱜᱮᱭᱟ ᱟᱫᱚ ᱛᱚᱵᱮ ᱦᱚᱲ ᱠᱩᱸᱧ ᱡᱚᱢ ᱦᱚᱪᱚ ᱞᱮᱠᱚ ᱠᱷᱟᱡ ᱫᱚ ᱱᱷᱟᱜ ᱛᱤᱱᱟᱹᱜ ᱜᱟᱱ ᱥᱤᱵᱤᱞᱚᱜᱼᱟ ᱥᱮ ᱵᱟᱝ ᱥᱤᱵᱤᱞᱚᱜᱼᱟ, ᱚᱱᱟ ᱫᱚ ᱱᱟᱦᱟᱜ ᱵᱟᱹᱧ ᱞᱟᱹᱭ ᱫᱟᱲᱮᱭᱟᱜ ᱠᱟᱱᱟ? ᱟᱫᱚ! ᱤᱧ ᱡᱚᱢ ᱞᱟᱹᱜᱤᱫ ᱫᱚ ᱱᱟᱦᱟᱜ ᱵᱷᱟᱜᱮ ᱜᱤᱧ ᱵᱮᱱᱟᱣᱮᱫ᱾
ᱟᱪᱪᱷᱟ! ᱛᱟᱦᱚᱞᱮ ᱟᱢ ᱫᱚ ᱪᱮᱫ ᱠᱚᱢ ᱠᱩᱥᱤᱭᱟᱜᱼᱟ?
ᱤᱧᱫᱚ ᱡᱟᱦᱟᱸᱞᱮᱠᱟᱻᱤᱧᱫᱚ ᱡᱟᱦᱟᱸ ᱠᱚ ᱫᱚᱠᱟᱱ ᱨᱮ ᱠᱤᱨᱤᱧ ᱠᱚᱛᱮ ᱧᱟᱢᱚᱜᱼᱟ ᱚᱱᱮ ᱚᱱᱟ ᱠᱚ ᱡᱤᱱᱤᱥ ᱠᱚᱜᱤᱧ ᱵᱮᱱᱟᱣ ᱵᱟᱲᱟᱭ ᱜᱮᱭᱟ᱾ ᱡᱟᱦᱟᱸᱞᱮᱠᱟ ᱢᱮᱜᱷᱤ ᱢᱮᱱᱟᱜᱼᱟ, ᱪᱟᱢᱤᱱ ᱠᱚ ᱵᱮᱱᱟᱜᱼᱟ,
ᱚ ᱚᱢᱫᱚ ᱚᱱᱟ ᱠᱚ ᱡᱚᱢ ᱜᱮᱢ ᱵᱷᱟᱜᱤ ᱠᱩᱥᱤᱭᱟᱜ ᱜᱮᱭᱟᱢ?
ᱦᱳᱭ! ᱠᱩᱥᱤ ᱫᱚᱧ ᱠᱩᱥᱤᱭᱟᱜ ᱜᱮᱭᱟ ᱥᱟᱶᱛᱮ
ᱟᱨ ᱩᱱᱟᱹᱜ ᱵᱮᱱᱟᱣ ᱠᱚᱦᱚᱢ ᱵᱟᱰᱟᱭ ᱜᱮᱭᱟ ᱵᱟᱝ?
ᱦᱳᱭ ᱟᱨ ᱥᱟᱶᱛᱮ ᱡᱤᱞ ᱠᱚᱦᱩᱧ ᱩᱛᱩ- ᱦᱟᱹᱠᱩ ᱠᱚᱦᱚᱸᱧ ᱩᱛᱩ ᱵᱟᱲᱟᱭ ᱜᱮᱭᱟ, ᱟᱞᱮ ᱚᱲᱟᱜ ᱨᱮ ᱡᱟᱦᱟᱸ ᱛᱤ ᱨᱮᱜᱮ ᱟᱫᱚ ᱡᱤᱞ ᱠᱚᱞᱮ ᱩᱛᱩᱭ ᱠᱷᱟᱡ ᱱᱟᱦᱟᱜ ᱟᱫᱚ ᱤᱧ ᱜᱮᱠᱚ ᱩᱛᱩ ᱚᱪᱚᱭᱤᱧᱟ, ᱵᱟᱝ ᱢᱟ ᱤᱧᱟᱹᱜ ᱩᱛᱩ ᱫᱚ ᱵᱷᱟᱜᱤ ᱜᱮ ᱥᱤᱵᱤᱞᱚᱜᱼᱟ, ᱚᱲᱟᱜ ᱦᱚᱲ ᱠᱚ ᱞᱟᱹᱭᱟ,
ᱚᱦᱚ!
ᱟᱨ ᱤᱢᱱᱤ ᱛᱮᱦᱚᱸ ᱱᱚᱣᱟ ᱫᱟᱠᱟ ᱩᱛᱩ ᱥᱮᱬᱟ ᱫᱚᱦᱚ ᱠᱟᱜ ᱫᱚ ᱞᱟᱹᱠᱛᱤ ᱠᱟᱱ ᱜᱮᱭᱟ᱾
ᱦᱳᱭ! ᱴᱷᱤᱠᱮᱢ ᱢᱮᱱ ᱠᱟᱜᱼᱟ᱾
ᱟᱫᱚ ᱛᱟᱦᱮᱞᱮ ᱟᱢ ᱫᱚ, ᱦᱮᱸ ᱢᱟ ᱞᱟᱹᱭ ᱢᱮ?
ᱛᱟᱦᱮᱞᱮ ᱵᱚᱞᱮ ᱪᱮᱫ ᱠᱚ ᱡᱚᱢ ᱵᱟᱢ ᱠᱩᱥᱤᱭᱟᱜᱼᱟ, ᱢᱟᱱᱮ ᱤᱭᱟᱹᱠᱩ ᱡᱤᱞ ᱠᱩ ᱫᱚ ᱪᱮᱫ ᱮᱢ ᱠᱩᱥᱤᱭᱟᱜᱼᱟ? ᱡᱮᱞ ᱠᱚ ᱢᱩᱫᱽᱨᱮ ᱚᱠᱟ ᱡᱚ ᱚᱠᱟ ᱠᱚ ᱡᱤᱞ ᱫᱚᱢ ᱠᱩᱥᱤᱭᱟᱜ ᱜᱮᱭᱟ ᱡᱚᱢ ᱫᱚ? ᱟᱨ ᱤᱥᱤᱱ ᱠᱚᱦᱚᱸᱢ ᱵᱟᱲᱟᱭ ᱜᱮᱭᱟ ᱛᱚ ᱡᱚᱛᱚ ᱡᱤ ᱤᱭᱟᱹ?
ᱦᱳᱭ ᱤᱧ ᱫᱚ ᱥᱟᱱᱟᱢ ᱞᱮᱠᱟᱱᱟᱜ ᱡᱤᱞ ᱠᱚᱜᱤᱧ ᱩᱛᱩ ᱫᱟᱲᱮᱭᱟᱜ ᱜᱮᱭᱟ᱾ ᱟᱫᱚ ᱡᱟᱦᱟᱸᱞᱮᱠᱟ ᱢᱮᱱᱟᱜ ᱟᱠᱟᱫᱟ ᱥᱤᱢ ᱡᱤᱞ, ᱢᱮᱨᱚᱝ ᱡᱤᱞ ᱯᱟᱣᱨᱟ ᱡᱤᱞ, ᱥᱮ ᱜᱮᱰᱮ ᱡᱤᱞ ᱠᱩ, ᱟᱨᱦᱚᱸ ᱥᱩᱠᱨᱤ ᱡᱤᱞ ᱦᱚᱧ ᱩᱛᱩᱭ ᱜᱮᱭᱟ᱾ ᱟᱪᱪᱷᱟ! ᱟ ᱛᱟᱦᱮᱞᱮ ᱟᱢ ᱫᱚ ᱦᱳᱭ ᱡᱚᱢ ᱫᱩᱧ ᱡᱚᱢ ᱜᱮᱭᱟ, ᱛᱚᱵᱮ ᱡᱟᱦᱟᱸ ᱛᱤᱱᱟᱹᱜ ᱥᱤᱵᱤᱞᱤᱧ ᱵᱷᱩᱨ ᱜᱤᱧ ᱡᱚᱢᱟ,
ᱟᱪᱪᱷᱟ! ᱟᱨᱟᱜ ᱰᱟᱺᱜᱽᱨᱤ ᱡᱤᱞ ᱠᱚᱫᱚ ᱵᱟᱢ ᱡᱚᱢ ᱵᱟᱲᱟᱭ ᱜᱮᱭᱟ?
ᱵᱟᱝ ᱵᱟᱝ ᱵᱟᱝ ᱚᱱᱟ ᱠᱚᱫᱚ ᱵᱟᱹᱧ ᱩᱛᱩ ᱵᱟᱲᱟᱣᱟᱠᱟᱫᱟ ᱟᱨ ᱡᱚᱢ ᱦᱚᱸ ᱟᱹᱣᱨᱤᱧ ᱡᱚᱢᱟ, ᱚᱱᱟ ᱠᱚᱫᱚ᱾ ᱟᱫᱚ, ᱦᱮᱸ ᱢᱟ ᱟᱫ- ᱟᱨ ᱟᱢᱫᱚ ᱛᱟᱦᱮᱞᱮ ᱟᱯᱮ ᱚᱲᱟᱜ ᱨᱮᱫᱚ ᱟᱢᱜᱮᱢ ᱫᱟᱠᱟ ᱩᱛᱩ ᱵᱟᱲᱟᱭ ᱜᱮᱭᱟ?
ᱦᱮᱸ ᱟᱞᱮᱜ ᱚᱲᱟᱜ ᱨᱤᱧ ᱛᱟᱦᱮᱸ ᱞᱮᱱᱠᱷᱟᱱ ᱫᱚ ᱤᱧ ᱫᱚ ᱤᱧ ᱜᱤᱧ ᱤᱥᱤᱱ ᱜᱮᱭᱟ᱾ ᱤᱧ ᱜᱚᱜᱚ ᱦᱚᱭ ᱢᱤᱛᱟᱹᱧ ᱜᱮᱭᱟ ᱟᱢᱜᱮ ᱤᱥᱤᱱ ᱢᱮ, ᱤᱧ ᱦᱚᱸ ᱵᱚᱞᱮ ᱵᱮᱥ ᱤᱧ ᱩᱛᱩᱭᱟ? ᱚᱱᱟᱛᱮ ᱤᱧ ᱜᱮᱠᱚ ᱩᱛᱩ ᱚᱪᱚᱸᱧᱟ ᱚᱲᱟᱜ ᱨᱮᱫᱚ, ᱡᱤᱞ ᱵᱤᱥᱮᱥ ᱠᱟᱛᱮᱫ ᱟᱸᱫ ᱡᱟᱦᱟᱸ ᱛᱤᱱ ᱨᱮ ᱥᱤᱢ ᱠᱚ ᱞᱮ ᱜᱚᱡ ᱞᱮᱠᱚ ᱠᱷᱟᱱ ᱟᱫᱚ ᱚᱱᱟ ᱡᱤᱞ ᱠᱚᱫᱚ ᱤᱧ ᱜᱮᱠᱚ ᱩᱛᱩ ᱚᱪᱚᱸᱧᱟ᱾ ᱡᱚᱛᱚ ᱦᱚ, ᱡᱚᱛᱚ ᱦᱚᱲ ᱤᱧᱟᱹᱜ ᱩᱛᱩ ᱜᱮᱠᱚ ᱠᱩᱥᱤᱭᱟᱜ ᱜᱮᱭᱟ᱾
ᱦᱳᱭᱚᱜ,
ᱥᱤᱵᱤᱞ ᱠᱚᱜᱮᱭᱟ ᱚᱱᱟ ᱠᱷᱟᱹᱛᱤᱨ ᱛᱮ ᱚᱱᱟ ᱠᱷᱟᱹᱛᱤᱨ ᱛᱮ ᱤᱧ ᱜᱮᱠᱚ ᱩᱛᱩ ᱚᱪᱚᱧ ᱜᱮᱭᱟ᱾
ᱦᱳᱭ! ᱡᱟᱦᱟᱸᱭ ᱩᱛᱩᱭ ᱥᱤᱵᱤᱞ ᱪᱚᱭᱟ ᱟᱫᱚ ᱩᱱᱤᱜᱮ ᱵᱟᱹᱲᱛᱤ ᱠᱚ ᱩᱛᱩ ᱚᱪᱚᱭᱮᱭᱟ, ᱦᱮᱸ ᱥᱮ ᱪᱮᱫ? ᱤᱧᱦᱚᱸ ᱡᱟᱦᱟᱸ ᱞᱮᱠᱟ ᱟᱞᱮ ᱚᱲᱟᱜ ᱨᱮᱱ ᱦᱚᱲ ᱫᱚ ᱤᱧᱟᱹᱜ ᱩᱛᱩ ᱜᱮ ᱵᱟᱹᱲᱛᱤ ᱵᱟᱝ ᱢᱟ ᱥᱤᱵᱤᱞ ᱠᱚᱣᱟ, ᱚᱱᱟ ᱛᱮᱜᱤ ᱤᱧ ᱜᱮᱠᱚ ᱢᱤᱛᱟᱹᱧᱟ ᱮᱻᱵᱟᱹᱵᱩ ᱱᱚᱜᱼᱚᱭ ᱩᱛᱩ ᱜᱚᱫ ᱠᱟᱜ ᱢᱮ ᱱᱤᱛᱚᱜ ᱫᱚ᱾ ᱟᱫ-
ᱦᱩᱸ ᱟᱨ ᱤᱭᱟᱹ ᱦᱟᱠᱩ ᱠᱚᱫᱚ?
ᱦᱳᱭ ᱦᱟᱠᱩ ᱼᱼ ᱦᱳᱭ ᱦᱳᱭ ᱦᱟᱹᱠᱩ ᱠᱚᱦᱚᱸᱧ ᱩᱛᱩ ᱫᱟᱲᱮᱣ ᱟᱠᱚ ᱜᱮᱭᱟ ᱛᱚᱵᱮ ᱢᱮᱱᱠᱷᱟᱱᱼᱼ ᱚᱱᱮ ᱚᱱᱟ ᱡᱟᱦᱟᱸ ᱥᱩᱱᱩᱢ ᱨᱮ ᱵᱟᱝᱠᱚ ᱵᱷᱟᱡᱟ ᱠᱚᱣᱟ ᱦᱟᱹᱠᱩᱼᱼ
ᱦᱳᱭ ᱦᱳᱭ ᱾
ᱦᱳᱭ ᱦᱳᱭ ᱚᱱᱮ ᱚᱱᱟᱴᱟᱜ ᱜᱮ ᱱᱟᱦᱟᱜᱼᱼ ᱦᱮᱸ ᱵᱷᱟᱡᱟ ᱜᱮ ᱱᱟᱦᱟᱜᱼᱼ ᱦᱳᱭ ᱦᱳᱭ, ᱚᱱᱟ ᱵᱷᱟᱡᱟ ᱜᱮ ᱱᱟᱦᱟᱜ ᱵᱟᱹᱧ ᱜᱟᱱᱟ ᱤᱧ ᱫᱚ᱾ ᱦᱟᱹᱠᱩ ᱫᱚ ᱵᱟᱠᱷᱟᱡ ᱤᱧ ᱜᱩᱸᱰᱟᱹ ᱚᱪᱚ ᱠᱚᱣᱟ ᱤᱧ ᱫᱚ᱾
ᱦᱮᱸ᱾ ᱚᱱᱟ ᱫᱚ ᱵᱷᱟᱹᱜᱤ ᱠᱚᱨᱮ ᱥᱩᱱᱩᱢ ᱠᱚᱠᱚ ᱞᱚᱞᱚ ᱚᱪᱚᱭᱟ ᱥᱮ ᱟᱨᱼᱼ ᱵᱩᱞᱩᱝ ᱟᱨ ᱥᱟᱥᱟᱝ ᱠᱚ ᱢᱮᱥᱟ ᱠᱟᱛᱮᱜᱼᱼ ᱚᱱᱟ ᱞᱚᱞᱚ ᱵᱟᱝ ᱞᱚᱞᱚ ᱞᱮᱱᱠᱷᱟᱱ ᱫᱚ ᱵᱟᱝ ᱜᱟᱱᱚᱜᱼᱟ ᱾ ᱡᱩᱫᱤᱼᱼ ᱥᱩᱱᱩᱢ ᱵᱷᱟᱹᱜᱤ ᱠᱚᱨᱮ ᱞᱚᱞᱚᱜᱼᱟ ᱥᱮ ᱩᱱ ᱡᱚᱠᱷᱚᱡᱼᱼ ᱩᱱᱠᱩ ᱠᱷᱟᱫᱽᱞᱮ ᱠᱚ ᱦᱩᱭᱩᱜᱼᱟ, ᱵᱟᱝ ᱠᱷᱟᱱ ᱫᱚᱼᱼ ᱡᱩᱫᱤ ᱤᱭᱟᱹ ᱠᱚᱢ ᱜᱮ ᱡᱩᱫᱤ ᱞᱚᱞᱚ ᱵᱟᱝ ᱛᱟᱦᱮᱱᱟ, ᱛᱟᱦᱚᱞᱮ ᱫᱚ ᱠᱚ ᱜᱩᱸᱰᱟᱹᱜ ᱜᱮᱭᱟ᱾
ᱦᱚᱭ ᱱᱚᱜᱼᱚ‌ ᱱᱚᱣᱟ ᱜᱤᱼᱼ
ᱫᱤᱱ ᱜᱷᱟᱱᱴᱟ ᱟᱹᱪᱩᱨ ᱞᱮ ᱠᱚ ᱠᱷᱟᱱ ᱫᱚ ᱛᱟᱦᱚᱞᱮ ᱫᱚ ᱠᱚ ᱜᱩᱰᱟᱹᱜᱼᱟ ᱩᱱᱠᱩ ᱫᱚ᱾
ᱦᱮᱸ᱾ ᱱᱚᱜᱼᱚ ᱱᱚᱣᱟ ᱜᱤᱧ ᱧᱮᱞ ᱵᱟᱲᱟᱣ ᱠᱟᱫᱟ ᱮᱴᱟᱜ ᱦᱚᱲ ᱫᱚᱧ ᱧᱮᱞ ᱠᱚᱣᱟ ᱢᱚᱡᱽ ᱜᱮᱠᱚ ᱵᱷᱟᱡᱟ ᱠᱚᱣᱟ ᱦᱟᱹᱠᱩ ᱠᱩ᱾ ᱢᱚᱡᱽ ᱜᱮᱠᱚ ᱤᱥᱤᱱᱚᱜ ᱛᱟᱠᱚᱣᱟ ᱟᱫᱚ ᱤᱧ ᱦᱚᱸᱼᱼ ᱪᱮᱫ ᱞᱮᱠᱟ ᱪᱚ ᱤᱧ ᱫᱩᱧ ᱵᱷᱟᱡᱟ ᱵᱟᱲᱟᱣ ᱟᱠᱟᱜ ᱠᱚᱣᱟ ᱤᱧ ᱫᱚ ᱠᱷᱟᱹᱞᱤ ᱜᱤᱧ ᱜᱩᱸᱰᱟᱹ ᱚᱪᱚ ᱠᱚᱣᱟ ᱦᱟᱹᱠᱩ ᱫᱚ᱾ ᱚᱱᱟ ᱛᱮ ᱦᱟᱹᱠᱩ ᱫᱚ ᱟᱫᱚ ᱚᱲᱟᱜ ᱨᱮ ᱠᱚ ᱩᱛᱩ ᱠᱚ ᱛᱟᱞᱮ ᱠᱷᱟᱱ ᱫᱚ ᱤᱧ ᱜᱚᱜᱚ ᱜᱮ ᱱᱟᱦᱟᱜ ᱤᱧ ᱵᱷᱟᱡᱟ ᱚᱪᱚ ᱮᱭᱟ ᱟᱫᱚᱼᱼ ᱩᱛᱩ ᱫᱚ ᱤᱧ ᱜᱤᱧ ᱩᱛᱩ ᱠᱮᱫ ᱜᱮ ᱠᱷᱟᱹᱞᱤ ᱵᱷᱟᱡᱟ ᱛᱮᱫ ᱤᱧ ᱵᱷᱟᱡᱟ ᱚᱪᱚ ᱮᱭᱟ᱾
ᱟᱪᱪᱷᱟ᱾ ᱟᱨ ᱩᱱᱠᱩ ᱤᱪᱟᱹᱜ ᱠᱩ ᱤᱪᱟᱹᱜ ᱠᱩᱫᱩᱢ ᱩᱛᱩ ᱵᱟᱲᱟ ᱟᱠᱟᱫ ᱠᱚᱣᱟ ᱥᱮ ᱵᱟᱝ?
ᱦᱚᱸ ᱤᱪᱟᱹᱜᱼᱼ ᱤᱪᱟᱹᱜ ᱦᱟᱹᱠᱩ ᱫᱚ ᱟᱹᱣᱨᱤᱧ ᱩᱛᱩ ᱵᱟᱲᱟ ᱠᱚᱣᱟ, ᱱᱚᱝᱠᱟ ᱡᱟᱦᱟᱸ ᱞᱮᱠᱟ ᱵᱟᱡᱟᱨ ᱨᱮ ᱠᱤᱨᱤᱧ ᱛᱮ ᱢᱟᱨᱟᱝ ᱦᱟᱹᱠᱩᱼᱼ ᱠᱚ ᱧᱟᱢᱚᱜ ᱠᱟᱱᱟ ᱱᱚᱜᱼᱚ ᱱᱚᱝᱠᱟᱱ ᱜᱮ ᱱᱟᱦᱟᱜ ᱤᱧ ᱩᱛᱩ ᱵᱟᱲᱟ ᱟᱠᱟᱜ ᱠᱚᱣᱟ ᱤᱧ ᱫᱚ᱾
ᱚᱻ ᱵᱟᱯᱮ ᱪᱟᱥ ᱵᱟᱲᱟ ᱠᱚᱣᱟ?
ᱵᱟᱝ ᱟᱞᱮᱭᱟᱜ ᱫᱚ ᱱᱟᱦᱟᱜ ᱚᱱᱠᱟ ᱯᱩᱠᱷᱨᱤ ᱠᱚ ᱥᱮ ᱜᱟᱹᱰᱤᱭᱟᱹ ᱠᱚ ᱫᱚ ᱱᱟᱦᱟᱜ ᱵᱟᱹᱱᱩᱜ ᱛᱟᱞᱮᱭᱟ, ᱚᱱᱟ ᱛᱮ ᱦᱟᱹᱠᱩ ᱠᱚ ᱫᱚ ᱠᱤᱨᱤᱧ ᱵᱷᱚᱨᱥᱟ ᱜᱮᱞᱮ ᱡᱚᱢ ᱠᱚᱣᱟ ᱟᱞᱮ ᱫᱚ᱾ ᱟᱪᱪᱷᱟ, ᱟᱯᱮᱭᱟᱜ ᱫᱚ ᱱᱚᱣᱟ ᱯᱩᱠᱷᱨᱤ ᱠᱚ ᱢᱮᱱᱟᱜᱼᱟ ᱥᱮ ᱪᱮᱫ?
ᱦᱮᱸ ᱟᱞᱮ ᱫᱚ ᱚᱱᱟ ᱯᱩᱠᱷᱨᱤ ᱠᱚ ᱫᱚ ᱢᱮᱱᱟᱜ ᱜᱮᱭᱟ, ᱟᱞᱮ ᱵᱚᱞᱮ ᱟᱞᱮᱭᱟᱜ ᱯᱩᱠᱷᱨᱤ ᱠᱷᱚᱱ ᱜᱮ ᱦᱟᱹᱠᱩ ᱥᱟᱵ ᱠᱟᱛᱮᱜ ᱜᱮ ᱞᱮ ᱩᱛᱩ ᱡᱚᱢ ᱠᱚ ᱜᱮᱭᱟ᱾ ᱵᱟᱡᱟᱨ ᱠᱷᱚᱱ ᱫᱚ ᱵᱟᱞᱮ ᱠᱤᱨᱤᱧ ᱵᱟᱲᱟ ᱠᱚ ᱜᱮᱭᱟ ᱦᱟᱹᱠᱳ ᱠᱚ᱾
ᱟᱫᱚ ᱟᱯᱮ ᱫᱚ ᱟᱹᱰᱤ ᱱᱟᱯᱟᱭ ᱯᱩᱠᱷᱨᱤ ᱠᱚ ᱢᱮᱱᱟᱜ ᱛᱟᱯᱮ ᱛᱮ᱾
ᱦᱩᱸ᱾
ᱟᱫᱚ ᱟᱞᱮᱭᱟᱜ ᱫᱚᱼᱼ
ᱟᱞᱮ ᱟᱞᱮ ᱥᱮᱱ ᱦᱮᱡ ᱠᱟᱛᱮᱼᱼ ᱛᱮ ᱦᱟᱸᱜ ᱤᱫᱤ ᱠᱚᱢ ᱦᱟᱸᱜ ᱦᱟᱹᱠᱩ ᱠᱚ, ᱟᱞᱮ ᱯᱩᱠᱷᱨᱤ ᱠᱷᱚᱱ, ᱡᱚᱢ ᱞᱟᱜᱟ ᱠᱟᱠᱚ ᱢᱮ ᱦᱟᱸᱜ᱾
ᱦᱳᱭ, ᱡᱟᱦᱟᱸ ᱛᱤᱥ ᱠᱚ ᱨᱮ ᱡᱩᱫᱤ ᱟᱯᱮ ᱥᱮᱫ ᱱᱟᱦᱟᱜ ᱪᱟᱞᱟᱜ ᱦᱩᱭᱩᱜ ᱠᱷᱟᱡ ᱟᱫᱚᱼᱼ ᱱᱚᱝᱠᱟ ᱱᱟᱦᱟᱜ ᱦᱟᱹᱠᱳ ᱠᱚ ᱤᱫᱤ ᱠᱚ ᱦᱩᱭᱩᱜᱼᱟ ᱟᱯᱮ ᱥᱮᱫ ᱠᱷᱚᱱ ᱱᱟᱦᱟᱜ᱾ ᱟᱨ ᱛᱟᱦᱚᱞᱮᱼᱼ ᱟᱢ ᱫᱚ ᱱᱤᱛᱚᱜ ᱫᱚ ᱪᱮᱫ ᱠᱚᱢ ᱪᱤᱠᱟᱹ ᱵᱟᱲᱟᱭ ᱜᱮᱭᱟ ᱚᱲᱟᱜ ᱠᱚᱨᱮ ᱱᱟᱜ ᱠᱟᱹᱢᱤ ᱠᱩ? ᱠᱟᱹᱢᱤ ᱜᱮᱭᱟ ᱥᱮ ᱚᱱᱟ ᱥᱟᱶᱛᱮ ᱟᱨᱦᱚᱸ ᱪᱮᱫ ᱠᱚᱢ ᱪᱤᱠᱟᱹᱭ ᱜᱮᱭᱟ?
ᱵᱟᱝ ᱱᱤᱛᱚᱜ ᱫᱚ ᱤᱧ ᱫᱚ ᱚᱲᱟᱜ ᱨᱮᱜᱤᱧ ᱛᱟᱦᱮᱱ ᱠᱟᱱᱟ, ᱚᱞᱚᱜ ᱠᱚᱢᱟᱹᱧ ᱵᱟᱹᱜᱤ ᱟᱠᱟᱜ᱾ ᱚᱲᱟᱜ ᱠᱚᱨᱮ ᱜᱤᱧ ᱠᱟᱹᱢᱤᱭᱟ, ᱢᱮᱨᱚᱢ ᱠᱚ ᱥᱩᱠᱨᱤ ᱠᱚ ᱞᱮ ᱟᱹᱥᱩᱞ ᱠᱟᱜ ᱠᱚᱣᱟ ᱥᱮ᱾ ᱥᱤᱢ ᱠᱩ ᱟᱫᱚ ᱩᱱᱠᱩ ᱠᱩ ᱜᱤᱧ ᱧᱮᱞ ᱵᱟᱲᱟ ᱠᱚᱣᱟ᱾
ᱦᱚᱭ ᱱᱚᱣᱟ ᱦᱚᱸ ᱞᱟᱹᱠᱛᱤ ᱠᱟᱱ ᱜᱮᱭᱟ ᱱᱩᱠᱩ ᱢᱮᱨᱚᱢ ᱠᱚ ᱥᱤᱢ ᱥᱩᱠᱨᱤ ᱥᱮ ᱵᱷᱤᱰᱤ ᱠᱩ ᱟᱨ ᱥᱟᱶᱛᱮ ᱜᱟᱹᱭ ᱰᱟᱝᱨᱟ ᱠᱚ ᱟᱹᱥᱩᱞ ᱫᱚ ᱞᱟᱹᱠᱛᱤ ᱠᱟᱱ ᱜᱮᱭᱟ ᱟᱞᱮ ᱥᱮᱫ ᱦᱚᱸ ᱥᱮ ᱟᱞᱮ ᱨᱮᱱ ᱦᱚᱸ ᱱᱩᱠᱩ ᱥᱤᱢ ᱢᱮᱨᱚᱢ ᱯᱟᱣᱨᱟ ᱠᱚ ᱫᱚ ᱢᱮᱱᱟᱜ ᱠᱚ ᱛᱟᱞᱮ ᱜᱮᱭᱟ᱾
ᱟᱻ ᱡᱚᱠᱷᱚᱱ ᱜᱮ ᱱᱟᱦᱟᱜ ᱯᱮᱲᱟ ᱠᱚ ᱠᱚ ᱦᱤᱡᱩᱜ ᱛᱟᱞᱮᱭᱟ ᱟᱫᱚ ᱟᱞᱮ ᱨᱮᱱ ᱱᱩᱠᱩ ᱥᱤᱢ ᱜᱮ ᱱᱟᱦᱟᱜ ᱞᱮ ᱦᱮᱸ ᱯᱮᱲᱟ ᱞᱮ ᱢᱮᱛᱟ ᱠᱚᱣᱟ᱾ ᱜᱚᱡ ᱱᱟᱦᱟᱜ ᱟᱫᱚ ᱞᱮ ᱩᱱᱠᱩ ᱜᱮ ᱱᱟᱦᱟᱜ ᱞᱮ ᱩᱛᱩ ᱜᱚᱫ ᱠᱚᱣᱟ᱾
ᱟᱪᱪᱷᱟ᱾
ᱛᱟᱦᱚᱞᱮ ᱟᱯᱮ ᱥᱮᱫ ᱫᱚ ᱱᱚᱝᱠᱟ ᱥᱤᱢ ᱥᱩᱠᱨᱤ ᱜᱮᱰᱮ ᱠᱚ ᱠᱚ ᱟᱹᱥᱩᱞ ᱠᱚ ᱜᱮᱭᱟ ᱦᱟᱝ?
ᱦᱚᱭ ᱟᱹᱥᱩᱞ ᱠᱚ ᱜᱮᱭᱟ ᱞᱮ᱾ ᱟᱞᱮ ᱫᱚ ᱚᱱᱟ ᱯᱷᱟᱨᱟᱢ ᱞᱮᱠᱟ ᱯᱷᱟᱨᱟᱢ ᱞᱮᱠᱟ ᱞᱮ ᱵᱮᱱᱟᱣ ᱟᱠᱟᱜᱼᱟ ᱥᱮ᱾ ᱟᱫᱚ ᱚᱸᱰᱮ ᱠᱷᱚᱱ ᱜᱮ ᱚᱸᱰᱮ ᱠᱚ ᱥᱤᱢ ᱠᱚ ᱥᱩᱠᱨᱤ ᱠᱚ ᱢᱮᱨᱚᱢ ᱠᱚ ᱫᱚ ᱢᱮᱱᱟᱜ ᱠᱚ ᱜᱮᱭᱟ᱾ ᱟᱞᱮ ᱜᱮ ᱞᱮ ᱟᱹᱥᱩᱞ ᱠᱮ ᱠᱚᱣᱟ ᱟᱫᱚ ᱵᱟᱡᱟᱨ ᱠᱚ ᱨᱮ ᱟᱹᱠᱷᱨᱤᱧ ᱠᱚᱣᱟ ᱞᱮ ᱦᱟᱴ ᱥᱚᱢᱚᱭ ᱫᱚ ᱚᱱᱟ ᱜᱮ᱾
ᱟᱪᱷᱟ ᱛᱟᱦᱞᱮ ᱟᱯᱮ ᱥᱮᱫ ᱫᱚ ᱯᱮ ᱟᱹᱠᱷᱨᱤᱧ ᱠᱚ ᱜᱮᱭᱟ ᱵᱟᱝ?
ᱟᱞᱮ ᱥᱮᱱ ᱜᱮ ᱦᱟᱴ ᱦᱩᱭᱩᱜ-ᱟ᱾ ᱥᱮ ᱟᱫᱚ ᱚᱱᱰᱮ ᱜᱮ ᱞᱮ ᱤᱫᱤ ᱠᱚᱣᱟ᱾ ᱥᱤᱢ ᱠᱩ ᱦᱚᱸ ᱢᱮᱨᱚᱢ ᱠᱚ᱾
ᱟᱨ ᱡᱩᱫᱤ ᱠᱚ ᱥᱟᱸᱜᱤ ᱥᱟᱸᱜᱤ ᱜᱚᱫ ᱞᱮᱱ ᱠᱷᱟᱱᱡ ᱫᱚ ᱟᱫᱚ ᱠᱚ ᱟᱹᱠᱷᱨᱤᱧ ᱜᱚᱫ ᱠᱚᱣᱟ ᱱᱟᱦᱟᱜ ᱟᱨ ᱡᱚ ᱠᱷᱚᱱ ᱛᱚ ᱠᱷᱚᱱ ᱜᱮ ᱱᱩᱠᱩ ᱫᱚ ᱠᱚᱢ ᱧᱚᱜ ᱠᱚ ᱛᱟᱦᱮ ᱱᱟ ᱟᱫᱚ ᱩᱱ ᱵᱷᱳᱨ ᱫᱚ ᱵᱟᱠᱚ ᱟᱹᱠᱷᱨᱤᱧ ᱠᱚᱣᱟ᱾ ᱡᱟᱦᱟᱸ ᱛᱤᱥ ᱠᱚ ᱨᱮ ᱯᱮᱲᱟ ᱠᱚ ᱠᱚ ᱦᱮᱡ ᱵᱟᱲᱟᱜ-ᱟ ᱚᱱᱟ ᱠᱷᱟᱹᱛᱤᱨ ᱱᱟᱦᱟᱜ ᱠᱚ ᱫᱚ ᱦᱚ ᱠᱟ ᱠᱚᱣᱟ᱾ ᱟᱫᱚ ᱟᱹᱠᱷᱨᱤᱧ ᱫᱚ ᱱᱟᱦᱟᱜ ᱟᱹᱰᱤ ᱠᱚᱢ ᱜᱮ ᱞᱮ ᱟᱹᱠᱷᱨᱤᱧ ᱠᱚᱣᱟ ᱟᱨ ᱚᱱᱠᱟ ᱞᱮᱠᱟ ᱱᱟᱦᱟᱜ ᱟᱞᱮ ᱨᱮᱱ ᱫᱚ ᱵᱟ ᱠᱚ ᱥᱟᱸᱜᱮᱜ ᱠᱟᱱᱟ ᱦᱚᱳᱭ ᱛᱳ ᱮᱴᱟᱜ ᱦᱚᱲ ᱨᱮᱱ ᱫᱚ ᱠᱚ ᱥᱟᱸᱜᱮ ᱜᱚᱫᱚᱜ ᱠᱟᱱ ᱜᱮᱭᱟ ᱱᱟᱦᱟᱜ ᱩᱱᱠᱩ ᱠᱚ ᱫᱚ ᱠᱚ ᱟᱹᱠᱷᱨᱤᱧ ᱮᱫ ᱠᱚ ᱜᱮᱭᱟ᱾
ᱦᱮᱸ᱾
ᱟᱫᱚ ᱛᱟᱦᱚ ᱞᱮ ᱡᱚᱢ ᱵᱟᱲᱟ ᱠᱚ ᱫᱚ ᱦᱩᱭ ᱠᱟᱱᱟ ᱥᱮ ᱵᱟᱝ?
ᱦᱮᱸ ᱡᱚᱢ ᱵᱟᱲᱟ ᱠᱚ ᱫᱚ ᱦᱩᱭ ᱟᱠᱟᱱᱟ ᱚᱲᱟᱜ ᱨᱮᱱ ᱦᱚᱲ ᱫᱚ ᱠᱚ ᱡᱟᱹᱯᱤᱫ ᱵᱟᱲᱟ ᱟᱠᱟᱜ-ᱟ᱾ ᱟᱨ ᱟᱯᱮ ᱫᱚ ᱯᱮ ᱡᱚᱢ ᱠᱟᱜ-ᱟ ᱥᱮ ᱵᱟᱝ?
ᱦᱳᱭ ᱟᱞᱮ ᱦᱚᱸ ᱞᱮ ᱡᱚᱢ ᱵᱟᱲᱟ ᱟᱠᱜ ᱜᱮᱭᱟ ᱥᱟᱱᱟᱢ ᱠᱚᱜᱮ ᱮᱱᱟᱱ ᱧᱚᱜ ᱨᱮᱜᱮᱞᱮ ᱡᱚᱢ ᱠᱮᱫᱟ᱾ ᱟᱫᱚ ᱛᱮᱦᱤᱧ ᱫᱚ ᱥᱤᱵᱤᱞ ᱦᱚᱸ ᱥᱤᱵᱤᱞ ᱠᱮᱫ ᱞᱮᱭᱟ᱾ ᱟᱨ ᱚᱱᱟ ᱛᱮ ᱱᱤᱛᱳᱜ
ᱛᱮᱦᱤᱧ ᱫᱚ?
ᱛᱮᱦᱮᱧ ᱫᱚ ᱟᱞᱮ ᱫᱚ ᱠᱩ ᱩᱛᱩ ᱞᱮᱫ ᱠᱩ ᱛᱟᱞᱮᱭᱟ ᱦᱟᱹᱠᱩ᱾ ᱟᱨ ᱟᱹᱞᱩ ᱚᱱᱟ ᱥᱟᱶᱛᱮ ᱵᱤᱞᱟᱹᱛᱤ᱾ ᱟᱨ ᱟᱯᱮ ᱫᱚ ᱪᱮᱫ ᱠᱚ ᱯᱮ ᱩᱛᱩ ᱞᱮᱫ ᱛᱮ?
ᱟᱞᱮ ᱫᱚ ᱛᱮᱦᱤᱧ ᱡᱤᱞ ᱞᱮ ᱩᱛᱩᱭ ᱮᱫᱟ᱾ ᱟᱞᱮ ᱨᱮᱱ ᱜᱮ ᱫᱮᱥᱤ ᱥᱤᱢ ᱞᱮ ᱜᱚᱡ ᱠᱮᱫᱮ ᱭᱟ ᱢᱤᱫ ᱴᱮᱱ ᱟᱫᱚ ᱚᱱᱟ ᱜᱮ ᱞᱮ ᱩᱛᱩ ᱠᱟᱛᱮᱜ ᱚᱱᱟ ᱜᱮ ᱞᱮ ᱡᱚᱢ ᱯᱮᱲᱟ ᱠᱚ ᱦᱮᱡ ᱞᱮᱱ ᱛᱟᱞᱮ ᱭᱟ ᱟᱫᱚ ᱚᱱᱟ ᱠᱷᱟᱹᱛᱤᱨ ᱛᱮ ᱥᱤᱢ ᱞᱮ ᱜᱚᱡ ᱞᱮᱫᱮ ᱭᱟ ᱟᱫᱚ ᱯᱮᱲᱟ ᱫᱚ ᱵᱟᱠᱚ ᱛᱟᱦᱮᱸ ᱞᱮᱱᱟ ᱫᱚ ᱠᱚ ᱪᱟᱞᱟᱣ ᱮᱱᱟ ᱚᱲᱟᱜ ᱛᱮ ᱡᱚᱢ ᱧᱩ ᱠᱟᱛᱮᱜ ᱜᱮ ᱠᱚ ᱪᱟᱞᱟ, ᱣ ᱮᱱᱟ᱾
ᱟᱪᱪᱷᱟ᱾
ᱟᱭᱢᱟ ᱫᱤᱱ ᱯᱚᱨ ᱠᱚ ᱦᱮᱢ ᱛᱟᱞᱮ ᱭᱟ ᱯᱮᱲᱟ ᱥᱮ ᱟᱫᱚ ᱵᱟᱢ ᱯᱮᱲᱟ ᱞᱮ ᱠᱚ ᱠᱷᱟᱱ ᱤᱭᱟᱹ ᱫᱚ ᱡᱤᱞ ᱩᱛᱩ ᱫᱚ ᱵᱟᱢ ᱯᱮᱲᱟ ᱞᱮ ᱠᱚ ᱠᱷᱟᱡ ᱫᱚ ᱵᱟᱝ ᱦᱩᱭᱩᱜ
ᱦᱳᱭ ᱯᱮᱲᱟ ᱠᱚ ᱦᱚᱸ ᱡᱟᱦᱟᱸ ᱛᱤᱥ ᱠᱚ ᱨᱮ ᱠᱚ ᱦᱤᱡᱩ-ᱜᱟ ᱟᱫᱚ ᱯᱮᱲᱟ ᱠᱚ ᱦᱚᱸ ᱡᱤᱞ ᱩᱛᱩ ᱫᱤᱭᱮ ᱵᱟᱢ ᱯᱮᱲᱟ ᱞᱮᱠᱷᱟᱡ ᱫᱚ ᱢᱚᱱᱮ ᱠᱚ ᱱᱟᱦᱟᱜ ᱵᱟᱹᱲᱤ ᱡᱚᱜ ᱛᱟᱠᱚᱣᱟ ᱦᱮᱸ ᱥᱮ ᱪᱮᱫ?
ᱦᱳᱭ᱾
ᱦᱳᱭ ᱟᱫᱚ ᱟᱢᱫᱚ ᱛᱟᱦᱚᱞᱮ ᱢᱮᱨᱚᱢ ᱡᱤᱞ ᱠᱚ ᱫᱚᱢ ᱩᱛᱩ ᱵᱟᱲᱟᱭ ᱜᱮᱭᱟ ᱥᱮ ᱵᱟᱝ?
ᱢᱮᱨᱚᱢ ᱡᱤᱞ ᱫᱚ ᱤᱧ ᱫᱚ ᱵᱟᱹᱧ ᱡᱚᱢ ᱜᱮᱭᱟ ᱢᱟᱱᱮ ᱚᱲᱟᱜ ᱨᱮᱱ ᱦᱚᱲ ᱠᱚ ᱡᱚᱢ ᱜᱮᱭᱟ ᱟᱫᱚ ᱛᱟᱣᱦᱩᱧ ᱩᱛᱩ ᱫᱚᱧ ᱩᱛᱩᱭ ᱜᱮᱭᱟ᱾ ᱫᱟᱲᱮ ᱭᱟᱜ ᱜᱤᱭᱟᱹᱧ ᱩᱛᱩ ᱫᱚ᱾
ᱟᱪᱷᱟ᱾
ᱩᱛᱩ ᱫᱚ ᱵᱟᱹᱧ ᱡᱚᱢ ᱜᱮᱭᱟ ᱠᱩᱥᱤ ᱭᱟᱜ ᱛᱤᱧᱟᱹ ᱠᱚ ᱥᱮ ᱤᱧᱟᱹᱜ ᱩᱛᱩ ᱫᱚ ᱚᱱᱟ ᱠᱷᱟᱹᱛᱤᱨ ᱛᱮ ᱤᱧ ᱜᱮ ᱠᱚ ᱩᱛᱩ ᱦᱚᱪᱚᱧ ᱜᱮᱭᱟ᱾
ᱦᱮᱸ ᱟᱫᱚᱢ ᱦᱚᱲ ᱫᱚ ᱡᱟᱦᱟᱸ ᱞᱮᱠᱟ ᱢᱮᱱᱟᱜ ᱠᱚᱣᱟ ᱱᱟᱦᱟᱜ᱾ ᱟᱡ ᱡᱟᱦᱟᱸ ᱡᱤᱞ ᱦᱚᱭ ᱛᱳ ᱵᱟᱭ ᱡᱚᱢᱟ ᱟᱫᱚ ᱚᱱᱟ ᱫᱚ ᱵᱟᱭ ᱩᱛᱩᱭᱟ᱾ ᱟᱫᱚ ᱤᱧ ᱦᱚᱸ ᱚᱱᱠᱟ ᱜᱮ ᱱᱟᱦᱟᱜ᱾ ᱡᱟᱦᱟᱸ ᱠᱚ ᱡᱤᱞ ᱵᱟᱝ ᱤᱧ ᱡᱚᱢᱟ ᱟᱫᱚ ᱚᱱᱟ ᱠᱫ ᱫᱚ ᱩᱛᱩ ᱦᱚᱧ ᱩᱛᱩ ᱵᱟᱲᱟᱣ ᱠᱟᱜ ᱜᱮ ᱜᱮᱭᱟ ᱚᱲᱟᱜ ᱨᱮᱱ ᱦᱚᱲ ᱠᱚ ᱠᱚ ᱡᱚᱢ ᱛᱟᱞᱮ ᱭᱟ᱾ ᱟᱫᱚ ᱠᱚ ᱢᱮᱛᱟ ᱜᱚᱫᱤᱧᱟᱹ ᱮ ᱵᱟᱹᱵᱩ ᱱᱚᱜ-ᱚᱭ ᱩᱛᱩ ᱜᱚᱫ ᱠᱟᱜ ᱢᱮ᱾
ᱦᱮᱸ᱾
ᱟᱫᱚ ᱤᱧ ᱫᱚ ᱩᱛᱩ ᱟᱠᱚᱣᱟᱹᱧ᱾ ᱟᱫᱚ ᱤᱧ ᱩᱱᱟᱹᱜ ᱵᱟᱹᱧ ᱵᱟᱝ ᱤᱧ ᱟᱹᱲᱤᱥ ᱵᱟᱲᱟᱜᱼᱟ᱾
ᱦᱮᱸ ᱟᱹᱲᱤᱥ ᱞᱮᱱᱠᱷᱟᱱ ᱫᱚ ᱵᱟᱝ ᱦᱩᱭᱩᱜᱼᱟ ᱥᱮ᱾ ᱡᱷᱚᱛᱚ ᱡᱤᱱ ᱤᱭᱟᱹ ᱜᱮ ᱤᱭᱟᱹ ᱦᱩᱭᱩᱜᱼᱟ ᱩᱛᱩᱭ ᱦᱩᱭᱩᱜᱼᱟ᱾
ᱦᱮᱸ ᱚᱱᱟ ᱛᱮ ᱥᱟᱱᱟᱢ ᱞᱮᱠᱟᱱᱟᱜ ᱡᱤᱞ ᱜᱮ ᱟᱫᱚ ᱤᱧᱦᱚᱧ ᱩᱛᱩᱭ ᱜᱮᱭᱟ᱾ ᱟᱫᱚ ᱫᱟᱠᱟ ᱫᱚ ᱚᱲᱟᱜ ᱦᱚᱲ ᱠᱚ ᱫᱟᱠᱟᱭ ᱛᱟᱞᱮᱜ ᱜᱮᱭᱟ ᱠᱷᱟᱹᱞᱤ ᱤᱧᱟᱹᱜ ᱩᱛᱩ ᱛᱮᱜ ᱥᱤᱵᱤᱞ ᱠᱚᱛᱮ ᱤᱧᱤᱧ ᱩᱛᱩᱭᱟ᱾ ᱟᱪᱪᱷᱟ ᱛᱟᱦᱞᱮ
ᱟᱹᱰᱤᱜᱟᱱ ᱚᱠᱛᱚ ᱦᱩᱭ ᱟᱠᱟᱱᱟ ᱛᱟᱦᱚᱞᱮ
ᱦᱮᱸ ᱞᱟᱹᱭ ᱢᱮ᱾
ᱟᱹᱰᱤ ᱜᱟᱱ ᱚᱠᱛᱚ ᱦᱩᱭ ᱟᱠᱟᱱᱟ ᱫᱚᱦᱚᱭᱟᱹᱧ ᱛᱟᱦᱞᱮ ᱱᱤᱛᱚᱜ ᱫᱚ᱾
ᱟᱪᱪᱷᱟ ᱟᱪᱪᱷᱟ ᱴᱷᱤᱠ ᱜᱮᱭᱟ ᱛᱤᱦᱤᱧ ᱫᱚ ᱛᱟᱦᱚᱞᱮ ᱱᱮᱝᱠᱟ ᱜᱮᱞᱟᱝ ᱜᱚᱞᱯᱚᱭᱟ ᱦᱳᱭ᱾
ᱦᱮᱸ ᱦᱳᱭ᱾